ᱦᱮᱞᱳ ᱱᱮᱴᱣᱟᱨᱠ ᱵᱟᱭ ᱧᱟᱢᱮᱫ ᱛᱟᱹᱵᱤᱱ ᱛᱟᱦᱮᱸᱱᱟ ᱥᱮ ᱪᱮᱫ?
ᱦᱮᱞᱳ
ᱦᱮᱸ ᱢᱮᱱ ᱫᱤᱧ ᱱᱮᱴᱣᱟᱨᱠ ᱵᱟᱭ ᱧᱟᱢᱮᱫ ᱛᱟᱦᱮᱜ ᱥᱮ ᱪᱮᱫ?
ᱪᱟᱛᱷᱟᱢ ᱥᱟᱵ ᱠᱟᱛᱮ ᱵᱟᱭ ᱧᱚᱜ-ᱟ ᱠᱟᱹᱴᱤᱡ ᱚᱲᱟᱜ ᱨᱮ᱾ ᱚᱲᱟᱜ ᱨᱮᱛ ᱱᱮᱴᱣᱟᱨᱠ ᱯᱨᱚᱵᱽᱞᱮᱢ ᱚᱱᱟᱛᱮᱨ ᱵᱟᱦᱟᱨ ᱥᱮᱫ ᱦᱮᱡ ᱤᱱᱟᱹᱧ᱾
ᱚᱱᱠᱟ ᱜᱮ ᱚᱲᱟᱜ ᱠᱚᱨᱮ ᱛᱟᱦᱮᱸ ᱞᱮᱱ ᱠᱷᱟᱱ ᱫᱚ ᱚᱲᱟᱜ ᱠᱚᱨᱮᱫᱚ ᱱᱮᱴᱣᱟᱨᱠ ᱯᱨᱚᱵᱽᱞᱮᱢ ᱦᱩᱭᱩᱜ ᱜᱮᱭᱟ᱾
ᱟᱨ ᱟᱞᱮ ᱢᱟ ᱫᱟᱨᱮ ᱦᱚᱸ ᱫᱟᱨᱮ ᱠᱚᱦᱚᱸ ᱵᱟᱞᱮ ᱜᱮᱫ ᱠᱟᱜ-ᱟ ᱚᱱᱠᱷᱟ᱾ ᱨᱩᱢ ᱨᱮᱫᱚ ᱵᱟᱭ ᱧᱟᱢᱮᱫ ᱟᱛᱚ ᱚᱱᱟᱛᱮ᱾
ᱫᱟᱨᱮ ᱠᱚᱨᱮ ᱟᱴᱚᱠᱚᱜ ᱠᱟᱱᱟ ᱥᱮ ᱪᱮᱫ ᱱᱮᱴᱣᱟᱨᱠ ᱦᱮᱸ᱾
ᱠᱚᱨᱮ ᱫᱚ ᱱᱟᱢᱮ ᱚᱲᱟᱜᱨᱮ ᱪᱟ ᱠᱟᱛᱮ ᱵᱟᱭ ᱧᱟᱢᱮᱫ ᱪᱤᱠᱟᱭᱟ᱾ ᱛᱟᱦᱚᱞᱮ ᱚᱱᱟ ᱠᱷᱟᱹᱛᱤᱨ ᱜᱮ ᱵᱟᱭ ᱱᱟᱢᱮᱫ-ᱟ ᱟᱫᱚ᱾
ᱚᱱᱠᱟᱜᱮ ᱚᱲᱟᱜ ᱨᱮ ᱛᱟᱦᱮᱸ ᱞᱮᱱᱠᱷᱟᱱ ᱫᱚ ᱵᱟᱭ ᱧᱟᱢ ᱜᱮᱭᱟ ᱢᱟᱱᱮ ᱵᱟᱭᱨᱮ ᱚᱲᱟᱜ ᱠᱷᱚᱱ ᱵᱟᱭᱨᱮ ᱩᱰᱩᱠ ᱞᱮᱱᱠᱷᱟᱱ ᱫᱚ ᱴᱷᱤᱠ ᱜᱮ ᱱᱮᱴᱳᱟᱨᱠ ᱧᱟᱢᱟᱭ ᱴᱷᱤᱠ ᱜᱮ ᱪᱟᱞᱟᱜ-ᱟ᱾
ᱱᱮᱜᱮ ᱪᱤᱠᱟᱹ ᱵᱟᱲᱟᱜ
ᱵᱟᱭᱨᱮ ᱠᱷᱚᱱ ᱩᱰᱩᱠᱮᱱᱟ ᱵᱟᱭᱨᱮ ᱠᱷᱚᱱ ᱩᱰᱩᱠᱮᱱᱟ ᱦᱤᱛᱚᱜ ᱫᱚ ᱛᱟᱦᱚᱞᱮ᱾
ᱟᱪᱪᱷᱟ
ᱢᱮᱱᱮᱜ ᱟᱹᱤᱧ ᱵᱟᱭᱨᱮᱵᱱ ᱩᱰᱩᱠᱮᱱᱟ ᱱᱤᱛᱳ ᱫᱚ᱾
ᱵᱟᱦᱟᱨ ᱨᱮᱞᱤᱧ ᱦᱮᱡ ᱟᱠᱟᱱᱟ ᱱᱤᱛᱚᱜ᱾ ᱤᱧ ᱞᱟᱹᱭ ᱤᱧ ᱪᱮᱫ ᱵᱤᱱ ᱩᱛᱩᱭᱟ ᱛᱮᱦᱮᱧ ᱫᱚᱱᱟ ᱯᱞᱟᱱ ᱟᱠᱟᱜ ᱟᱵᱤᱱ? ᱟᱠᱚᱴᱚᱜ ᱠᱟᱱ ᱛᱟᱵᱮᱱᱟ ᱵᱚᱭᱮᱥ᱾
ᱯᱮᱟᱱᱤᱝ ᱵᱟᱝ ᱵᱟᱝᱮᱱᱤᱝ ᱫᱚ ᱱᱚᱜᱚᱭ ᱟᱹᱰᱤ ᱡᱩᱨ ᱵᱟᱦᱟᱨ ᱥᱮᱜ ᱨᱮ ᱢᱮᱱᱟᱜ ᱞᱤᱧᱟ ᱟᱫᱚ ᱧᱮᱞ ᱦᱩᱭᱩᱜ-ᱟ᱾
ᱟᱪᱪᱷᱟ ᱟᱹᱭᱩᱵ ᱫᱚ ᱪᱮᱫ ᱯᱮ ᱡᱚᱢᱮᱫ-ᱟ ᱱᱟᱦᱟᱜ ᱫᱟᱠᱟ ᱥᱮ ᱨᱩᱴᱤ?
ᱚᱱᱠᱟ ᱫᱚ ᱦᱮᱱᱟ ᱠᱳᱱᱳ ᱥᱩᱚᱢᱚᱭ ᱫᱚ ᱨᱩᱴᱤ ᱦᱚᱸ ᱦᱩᱭᱩᱜᱭ ᱜᱮᱭᱟ ᱠᱳᱱᱳ ᱥᱩᱚᱢᱚᱭ ᱫᱚ ᱫᱟᱠᱟ ᱦᱚᱸ ᱦᱩᱭᱩᱜ ᱜᱮᱭᱟ᱾
ᱟᱪᱪᱷᱟ ᱢᱩᱞ ᱪᱮᱛᱟᱱᱮ ᱰᱤᱯᱮᱱᱰ ᱵᱟ
ᱦᱳᱭ ᱦᱳᱭᱛᱚ ᱡᱩᱫᱤ ᱫᱮᱨᱤᱧᱚᱜ ᱡᱚᱢ ᱦᱩᱭ ᱠᱚᱜ-ᱟ ᱦᱤᱛᱚᱜ᱾ ᱛᱤᱠᱤᱱ ᱵᱮᱲᱟ ᱛᱟᱦᱚᱞᱮ ᱠᱷᱟᱱ ᱫᱚ ᱨᱩᱴᱤ ᱦᱚᱸ ᱦᱩᱭᱩᱜ ᱜᱮᱭᱟ᱾ ᱟᱨ ᱠᱟᱹᱢᱤ ᱦᱚᱲ ᱛᱚ ᱨᱮᱸᱜᱮᱡ ᱜᱮᱭᱟ ᱥᱮ᱾ ᱚᱲᱟᱜ ᱦᱚᱲ ᱠᱚᱫᱚ ᱠᱟᱹᱢᱤ ᱜᱮᱭᱟ ᱠᱚ ᱥᱮᱴᱨᱮ ᱥᱟᱨᱟᱫᱤᱱ ᱡᱩᱫᱤ, ᱠᱟᱹᱢᱤᱭᱟ ᱵᱮᱱ ᱛᱚ ᱩᱱᱫᱚ ᱨᱩᱴᱤ ᱡᱚᱢ ᱛᱮᱫᱚ ᱵᱟᱭ ᱛᱟᱸᱦᱮ ᱜᱮᱭᱟ᱾
ᱟᱪᱪᱷᱟ ᱟᱪᱪᱷᱟ,
ᱟᱨ ᱚᱲᱟᱜ ᱠᱚᱨᱮ ᱛᱟᱸᱦᱮ ᱞᱮᱱ ᱠᱷᱟᱱ ᱫᱚ ᱴᱷᱤᱠᱟᱹᱱ ᱜᱮᱭᱟ ᱩᱱᱫᱚ ᱩᱱᱟᱹᱜ ᱫᱚ ᱵᱟᱭ ᱨᱮᱸᱜᱮᱡᱽ ᱟᱛᱚ,
ᱦᱮᱸ
ᱟᱴᱚᱠᱚᱜ ᱠᱟᱱ ᱛᱟᱹᱵᱮᱱᱟ ᱨᱚᱲ ᱠᱚ ᱱᱟᱥᱮ,
ᱦᱳᱭ ᱟᱫᱚᱢ ᱥᱚᱢᱚᱭ ᱟᱠᱚᱴᱚᱜ ᱠᱟᱱ ᱛᱟᱸᱦᱮᱱ ᱦᱚᱸ
ᱚᱸᱻ ᱟᱯᱮᱥᱮᱱ ᱚᱱᱛᱮ ᱫᱚ ᱢᱟᱱᱮ ᱥᱚᱨᱠᱟᱨ ᱯᱟᱦᱴᱟ ᱠᱷᱚᱱ ᱱᱚᱝᱠᱟ ᱨᱮᱥᱚᱱ ᱠᱚ ᱧᱟᱢᱚᱜ ᱜᱮᱭᱟ ᱥᱮ ᱵᱟᱝᱜᱮ,
ᱦᱚᱸ ᱧᱟᱢᱚᱜ ᱜᱮᱭᱟ᱾
ᱟᱞᱮᱥᱮᱱ ᱫᱚ ᱟᱞᱮ ᱡᱚᱜᱼᱚᱭ ᱟᱴᱟ ᱠᱚ ᱮᱢᱚᱜ ᱜᱮᱭᱟ ᱠᱚ ᱨᱩᱴᱤ ᱵᱷᱟᱠᱨᱟ ᱛᱮᱸᱦᱚ ᱟᱫᱚ᱾ ᱚᱱᱠᱟ ᱫᱚ ᱤᱭᱟᱹ ᱫᱚ ᱯᱨᱚᱵᱞᱮᱢ ᱫᱚ ᱵᱟᱭ ᱦᱩᱭᱩᱜᱼᱟ᱾ ᱛᱟᱦᱚᱞᱮ ᱟᱵᱮᱱ ᱫᱚ,
ᱨᱮ ᱪᱮᱫ ᱠᱚᱵᱮᱱ ᱪᱤᱠᱟᱹ ᱠᱮᱫᱼᱟ᱾
ᱠᱟᱹᱢᱤ ᱠᱚᱫᱚ ᱵᱟᱵᱮᱱ ᱥᱮᱱᱚᱜ ᱜᱮᱭᱟ, ᱠᱟᱹᱢᱤ ᱠᱚᱫᱚ ᱵᱟᱲᱟᱭ ᱜᱮᱭᱟᱵᱮᱱ ᱥᱮ ᱵᱟᱝ ᱜᱮ ᱟᱵᱮᱱ ᱫᱚ ᱛᱟᱦᱚᱞᱮ ᱾ ᱠᱟᱹᱢᱤ ᱠᱚᱫᱚ ᱵᱟᱲᱟᱭ ᱜᱮᱭᱟᱵᱮᱱ ᱥᱮ ᱵᱟᱝᱜᱮ, ᱠᱟᱹᱢᱤ ᱠᱚᱫᱚ ᱵᱟᱲᱟᱭ ᱜᱮᱭᱟᱵᱮᱱ ᱥᱮ ᱵᱟᱝᱜᱮ ᱚᱲᱟᱜ ᱨᱮᱱᱟᱜ ᱚᱲᱟᱜ ᱨᱮᱱᱟᱜ ᱠᱟᱹᱢᱤ ᱠᱚ, ᱢᱟᱱᱮ ᱵᱟ ᱟᱵᱮᱱ ᱢᱟᱱᱮ ᱵᱟᱵᱟ ᱜᱚᱲᱚ, ᱦᱮᱸ
ᱦᱮᱸ ᱮᱱᱛᱮ ᱠᱟᱹᱴᱤᱡᱽ,
ᱚᱱᱠᱟ ᱥᱤᱭᱳᱜ ᱠᱚ ᱡᱮ ᱠᱚᱲᱟ ᱜᱤᱫᱽᱨᱟᱹᱣᱟᱜ ᱠᱟᱹᱢᱤ ᱫᱚ ᱥᱤᱭᱳᱜ ᱥᱤᱭᱳᱜ, ᱠᱚ ᱟᱲᱮ ᱞᱟᱜ ᱠᱚ,
ᱵᱟᱝ ᱟ ᱥᱤᱭᱳᱜ ᱫᱚ
ᱰᱟᱝᱨᱤ ᱛᱮᱫᱚ ᱵᱟᱝᱠᱚ ᱥᱤ ᱜᱮᱭᱟ ᱱᱟᱦᱮᱞ ᱛᱮᱫᱚ ᱚᱱᱛᱮ ᱫᱚ,
ᱦᱩᱸ ᱵᱟᱝ-ᱟ ᱴᱮᱠᱴᱚᱨ,
ᱦᱩᱸᱻ ᱵᱟᱝᱜᱮ ᱴᱮᱠᱴᱚᱨ ᱛᱮᱫᱚ ᱥᱤ ᱜᱮᱭᱟ ᱠᱚ ᱱᱚᱱᱛᱮ ᱦᱚᱸ ᱛᱟᱣ ᱨᱮᱦᱚᱸ ᱢᱟᱱᱮ, ᱯᱨᱟᱭ ᱟᱞᱮ ᱠᱚᱨᱮ ᱫᱚ ᱱᱚᱣᱟ ᱠᱚᱨᱮ ᱫᱚ ᱢᱮᱱᱟᱜ ᱠᱚᱜᱮ ᱰᱟᱹᱝᱨᱤ ᱠᱚ, ᱦᱚᱭᱛᱚ ᱴᱮᱠᱴᱚᱨ ᱵᱟᱭ ᱧᱟᱢ ᱠᱮᱜᱼᱟ ᱥᱮ ᱡᱟᱦᱟᱸ ᱠᱚᱨᱮ ᱴᱮᱠᱴᱚᱨ ᱵᱟᱭ ᱵᱚᱞᱚᱜᱼᱟ ᱚᱱᱟ ᱠᱚᱨᱮ ᱫᱚ ᱰᱟᱹᱝᱨᱤ ᱠᱚᱛᱮ ᱥᱤ ᱜᱮᱭᱟ᱾ ᱠᱚ ᱱᱟᱦᱮᱞ ᱛᱮ, ᱟᱨ ᱵᱟᱠᱷᱟᱱ ᱱᱤᱛᱚᱜ ᱫᱚ ᱵᱮᱥᱤᱨ ᱵᱷᱟᱜ ᱜᱮ ᱴᱨᱟᱠᱴᱚᱨ ᱛᱮᱜᱮ ᱠᱩ ᱥᱤ ᱮᱫᱟ ᱛᱚ, ᱱᱟᱦᱮᱞ ᱛᱮᱫᱚ ᱱᱟᱦᱮᱞ ᱛᱮᱫᱚ ᱟᱹᱰᱤ ᱠᱚᱢ ᱠᱩ ᱥᱤ ᱮᱜ-ᱟ᱾
ᱦᱚᱸ ᱟᱯᱮ ᱚᱱᱛᱮ ᱫᱚ,
ᱟᱞᱮ ᱱᱚᱛᱮ ᱦᱚᱸ ᱴᱮᱠᱴᱚᱨ ᱛᱮᱜᱮ ᱠᱚ ᱥᱤ ᱜᱮᱭᱟ ᱟᱫᱚ ᱡᱟᱸᱦᱟ ᱠᱚᱨᱮ ᱦᱳᱭᱛᱚ ᱴᱮᱠᱴᱚᱨ ᱵᱟᱭ ᱵᱚᱞᱚᱜᱼᱟ ᱚᱱᱟ, ᱠᱚᱨᱮ ᱫᱚ ᱱᱟᱦᱮᱞ ᱛᱮᱜᱮ ᱥᱤ ᱜᱮᱭᱟ ᱠᱚ,
ᱟᱪᱪᱷᱟ, ᱟᱪᱪᱷᱟ ᱟᱪᱪᱷᱟ ᱟᱠᱚᱴᱚᱜ ᱠᱟᱱ ᱛᱟ. ᱵᱤᱱᱟ ᱵᱷᱚᱭᱮᱥ ᱢᱟ, ᱦᱮᱞᱳ ᱵᱮᱥ ᱴᱤᱠ ᱵᱟᱭ ᱟᱸᱡᱚᱢᱚᱜ ᱠᱟᱱᱟ
ᱦᱮᱸᱛᱚᱜ ᱵᱟᱵᱮᱱ ᱟᱸᱡᱚᱢᱮᱜ - ᱟ ᱦᱮᱞᱳ ᱦᱚᱸ ᱢᱮᱱ ᱫᱟᱹᱞᱤᱧ ᱱᱤᱛᱚᱜ ᱵᱮᱱ ᱟᱸᱡᱚᱢᱮᱜᱼᱟ ᱥᱮ ᱵᱟᱝᱜᱮ ᱦᱮᱞᱳ